ᱦᱟᱞᱳᱣ, ᱦᱳᱭ ᱡᱚᱦᱟᱨ ᱜᱮ ᱜᱩᱢᱠᱤ
ᱦᱮᱸ ᱜᱚᱢᱠᱮ ᱡᱚᱦᱟᱨ ᱡᱚᱦᱟᱨ
ᱦᱳᱭ, ᱪᱮᱫ ᱞᱤᱠᱟ ᱱᱟᱯᱟᱭ ᱜᱮᱭᱟᱵᱮᱱ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱜ ᱱᱟᱯᱟᱭ ᱵᱟᱲᱟ ᱜᱮ ᱟᱨ ᱟᱵᱮᱱ ᱜᱮ ᱦᱮᱸ ᱱᱟᱯᱟᱭ ᱜᱮᱭᱟᱵᱮᱱ ᱥᱮ ᱟᱵᱮᱱ ᱦᱚᱸ?
ᱦᱳᱭ ᱟᱹᱞᱤᱧ ᱦᱚᱸ ᱱᱟᱯᱟᱭ ᱜᱮᱭᱟ ᱯᱟᱦᱴᱟ ᱥᱮᱫ ᱦᱚᱸ ᱡᱚᱛᱚ ᱠᱚᱜᱮ ᱱᱟᱯᱟᱭ ᱜᱮ ᱢᱮᱱᱟᱜ ᱠᱚᱣᱟ᱾
ᱦᱮᱸ ᱜᱚᱝᱠᱮ ᱟᱥᱚᱜ ᱟᱞᱤᱧ ᱢᱟᱹᱱᱢᱤ ᱜᱮ ᱱᱟᱹᱭ ᱜᱮ ᱱᱟᱯᱟᱭ ᱜᱮ ᱵᱚᱱ ᱛᱟᱦᱮᱱ ᱢᱟ᱾
ᱦᱳᱭ ᱱᱟᱯᱟᱭ ᱵᱚᱱ ᱛᱮᱦᱮᱸ ᱞᱮᱱ ᱠᱷᱟᱱ ᱱᱚᱣᱟ ᱫᱷᱟᱹᱨᱛᱤ ᱨᱮ ᱥᱩᱞᱩᱠ ᱥᱚᱝᱥᱟᱨ ᱨᱮ ᱵᱚᱱ ᱛᱮᱦᱮᱱᱟ
ᱦᱮᱸ ᱜᱚᱝᱠᱮ ᱢᱮᱱᱫᱟᱞᱤᱧ ᱪᱟᱥᱵᱟᱥ ᱠᱚᱫᱚ ᱛᱤᱱᱟᱹᱜ ᱥᱟᱺᱜᱤᱧ? ᱢᱮᱱᱫᱚ ᱨᱚᱦᱚᱭ ᱮᱨᱚᱜ ᱦᱩᱭ ᱵᱟᱲᱟᱭᱮᱱᱟ ᱥᱮ
ᱪᱟᱥᱵᱟᱥ ᱪᱟᱥᱵᱟᱥ ᱠᱚᱫᱚ ᱱᱟᱦᱟᱜ ᱟᱹᱣᱨᱤᱭᱟᱜᱼᱟ ᱱᱚᱜᱼᱚᱭ ᱪᱟᱞᱟᱜ ᱠᱟᱱᱟ ᱢᱟᱱᱮ ᱥᱴᱟᱴᱚᱜ ᱞᱟᱹᱜᱤᱫ ᱱᱟᱦᱟᱜ ᱟᱨ ᱚᱱᱛᱮ ᱫᱚ?
ᱦᱮᱸ ᱜᱚᱢᱠᱮ ᱢᱮᱱ ᱞᱮᱠᱷᱟᱱ ᱫᱚ ᱟᱵᱚ ᱥᱟᱱᱛᱟᱲ ᱫᱚ ᱚᱱᱟ ᱢᱤᱫ ᱵᱤᱛᱟᱹ ᱞᱟᱡ ᱞᱟᱹᱜᱤᱫ ᱛᱮᱜᱮ ᱱᱟᱦᱟᱜ ᱪᱟᱥᱵᱟᱥ ᱫᱚ ᱟᱹᱰᱤ ᱜᱮᱵᱚᱱ ᱠᱩᱨᱩᱢᱩᱴᱩᱭᱟ ᱢᱮᱱᱠᱷᱟᱱ ᱜᱚᱢᱠᱮ ᱟᱞᱮ ᱫᱤᱥᱚᱢ ᱫᱚ ᱱᱟᱦᱟᱜ ᱥᱮᱨᱢᱟ ᱫᱟᱜ ᱡᱟᱹᱲᱤ ᱵᱟᱝᱛᱮ ᱱᱟᱦᱟᱜ ᱪᱟᱥ ᱠᱚᱫᱚ ᱱᱟᱦᱟᱜ ᱟᱹᱣᱨᱤᱞ ᱞᱮ ᱮᱛᱚᱦᱚᱵᱟ᱾ ᱟᱹᱰᱤ ᱟᱹᱰᱤ ᱟᱭᱢᱟ ᱟᱭᱢᱟ ᱡᱟᱭᱜᱟ ᱨᱮᱜᱮ ᱫᱟᱜ ᱡᱟᱹᱲᱤ ᱫᱚ ᱧᱩᱨᱦᱟᱹ ᱫᱚ ᱧᱩᱨᱦᱟᱹ ᱵᱟᱲᱟᱭᱮᱱ ᱜᱮᱭᱟ ᱢᱮᱱᱠᱷᱟᱱ ᱟᱞᱮ ᱫᱤᱥᱚᱢ ᱨᱮᱫᱚ ᱦᱳᱭ ᱛᱚ ᱧᱩᱨᱦᱟᱹᱭᱮᱱ ᱜᱮᱭᱟ ᱢᱤᱫ ᱵᱟᱨ ᱚᱱᱠᱟ ᱧᱩᱨᱦᱟᱹᱭᱮᱱᱟ ᱢᱮᱱᱠᱷᱟᱱ ᱠᱷᱮᱛ ᱵᱟᱹᱫᱽ ᱥᱮ ᱜᱟᱰᱟ ᱢᱩᱰᱩ ᱯᱮᱨᱮᱡᱚᱜ ᱞᱮᱠᱟ ᱫᱚ ᱱᱟᱦᱟᱜ ᱟᱹᱣᱨᱤᱭ ᱡᱟᱹᱲᱤᱭᱟ ᱦᱩᱸ
ᱚ ᱦᱳᱭ ᱚᱱᱠᱟ ᱞᱮᱠᱟ ᱞᱟᱹᱭ ᱠᱷᱟᱡ ᱤᱧᱦᱚᱸ ᱱᱚᱛᱮ ᱛᱟᱦᱚᱞᱮ ᱫᱚ ᱱᱚᱝᱠᱟ ᱪᱮᱫ ᱠᱚ ᱢᱮᱱᱟ ᱱᱚᱣᱟ ᱠᱷᱮᱛ ᱠᱚᱫᱚ ᱱᱟᱦᱟᱜ ᱱᱚᱣᱟ ᱯᱟᱲᱟᱣ ᱵᱟᱲᱟ ᱦᱩᱭ ᱠᱟᱱᱟ ᱟᱫᱚ ᱜᱷᱟᱥ ᱜᱚᱡᱚᱜ ᱞᱟᱹᱜᱤᱫ ᱱᱟᱦᱟᱜ ᱱᱚᱣᱟ ᱤᱱᱛᱮᱡᱟᱨ ᱦᱩᱭᱩᱜ ᱠᱟᱱᱟ ᱟᱨ ᱱᱤᱛᱚᱜ ᱫᱚ ᱛᱷᱚᱲᱟ ᱫᱤᱱ ᱠᱷᱚᱱ ᱫᱟᱜ ᱮ ᱵᱚᱱᱫᱚ ᱠᱟᱜᱼᱟ ᱟᱫᱚ ᱟᱯᱷᱚᱨ ᱠᱚ ᱛᱚᱞᱟ ᱫᱚ ᱱᱟᱦᱟᱜ ᱫᱚ ᱴᱩ ᱡᱩᱛ ᱠᱟᱱᱟ ᱱᱟᱦᱟᱜ ᱟᱫᱚ ᱠᱷᱮᱛ ᱨᱮ ᱡᱮᱢᱚᱱ ᱫᱟᱜ ᱯᱟᱲᱟᱣ ᱞᱮᱱᱠᱟᱡ ᱜᱮ ᱱᱟᱦᱟᱜ ᱟᱫᱚ ᱱᱚᱛᱮ ᱫᱚ ᱱᱚᱛᱮ ᱫᱚ ᱵᱳᱨᱤᱝ ᱫᱟᱜ ᱠᱚᱫᱚ ᱵᱟᱹᱱᱩᱜᱼᱟ ᱥᱮ ᱥᱮ ᱚᱱᱠᱟ ᱱᱟᱭ ᱱᱟᱞᱟ ᱠᱚᱦᱚᱸ ᱥᱮ ᱤᱭᱟᱹ ᱠᱚᱦᱚᱸ ᱵᱟᱹᱱᱩᱜ ᱟᱹᱱᱤᱡ ᱥᱚ ᱚᱱᱟ ᱤᱭᱟᱹᱛᱮ ᱱᱟᱦᱟᱜ ᱱᱚᱰᱮ ᱫᱚ ᱛᱷᱚᱲᱟ ᱜᱟᱱ ᱞᱮ ᱛᱟᱹᱟᱜᱤᱭᱠᱟᱜᱼᱟ ᱡᱮ ᱪᱚᱴ ᱪᱟᱸᱫᱳ ᱵᱚᱸᱜᱟ ᱛᱤᱥ ᱦᱟᱜ ᱫᱟᱜ ᱟᱫᱟ ᱡᱩᱫᱤ ᱫᱟᱜ ᱞᱮᱠᱷᱟᱡ ᱜᱮ ᱱᱟᱦᱟᱜ ᱱᱚᱜᱼᱚᱭ ᱱᱟᱦᱟᱜ ᱨᱚᱦᱚᱭ ᱠᱟᱹᱢᱤ ᱠᱚ ᱮᱛᱚᱦᱚᱵᱚᱜᱼᱟ ᱟᱨ ᱟᱞᱮ ᱵᱟᱹᱭᱦᱟᱹᱲ ᱫᱚ ᱱᱟᱦᱟᱜ ᱛᱷᱚᱲᱟ ᱜᱟᱱ ᱞᱟᱦᱟ ᱧᱚᱜ ᱜᱮ ᱨᱚᱦᱚᱭ ᱵᱟᱲᱟᱭᱮᱫ ᱠᱟᱱ ᱛᱟᱦᱮᱱᱟ᱾ ᱛᱟᱭᱱᱚᱢ ᱧᱚᱜ ᱟᱠᱟᱱᱟ ᱪᱮᱫᱟᱜ ᱡᱮ ᱱᱚᱜᱼᱚᱭ ᱫᱟᱜ ᱪᱚᱴ ᱪᱟᱸᱫᱳ ᱵᱚᱸᱜᱟ ᱡᱩᱫᱤ ᱠᱟᱱᱟ ᱛᱚ ᱟᱯᱱᱟᱨ ᱱᱤᱡᱮ ᱛᱮᱫᱚ ᱱᱟᱦᱟᱜ ᱵᱟᱵᱚᱱ ᱠᱟᱱᱟ ᱪᱮᱫᱟᱜ ᱡᱮ ᱫᱟᱜ ᱨᱮᱭᱟᱜ ᱵᱟᱹᱱᱩᱜᱼᱟ ᱛᱚ ᱦᱳᱭ᱾
ᱦᱮᱸ ᱜᱚᱢᱠᱮ ᱡᱟᱠᱜᱮ ᱟᱵᱮᱱ ᱦᱚᱸ ᱟᱹᱰᱤ ᱱᱟᱯᱟᱭ ᱠᱟᱛᱷᱟ ᱜᱮᱵᱮᱱ ᱢᱮᱱ ᱠᱮᱫᱟ ᱢᱮᱱᱠᱷᱟᱱ ᱟᱞᱮ ᱫᱤᱥᱚᱢ ᱦᱚᱸ ᱜᱚᱝᱠᱮ ᱵᱟᱥᱚ ᱨᱮᱫᱚ ᱱᱟᱦᱟᱜ ᱢᱤᱫ ᱫᱷᱟᱹᱣ ᱜᱮᱞᱮ ᱪᱟᱥᱟ ᱢᱮᱱᱫᱚ ᱥᱮᱨᱢᱟ ᱡᱟᱹᱲᱤ ᱵᱮᱜᱚᱨ ᱱᱟᱦᱟᱜ ᱮᱠᱟᱞ ᱜᱮ ᱟᱞᱮᱭᱟᱜ ᱪᱟᱥ ᱫᱚᱲᱪᱷᱟᱹ ᱜᱮᱭᱟ ᱦᱮᱸ ᱡᱩᱫᱤ ᱥᱮᱨᱢᱟ ᱡᱟᱹᱲᱤ ᱧᱩᱨᱩᱜᱼᱟ ᱮᱸᱰᱮᱠᱷᱟᱱ ᱱᱟᱦᱟᱜ ᱞᱮ ᱪᱟᱥᱚᱜ ᱜᱮᱭᱟ ᱟᱨ ᱡᱩᱫᱤ ᱥᱮᱨᱢᱟ ᱡᱟᱹᱲᱤ ᱵᱟᱝ ᱧᱩᱨᱩᱜᱼᱟ ᱛᱟᱦᱞᱮ ᱩᱱᱫᱚ ᱱᱟᱦᱟᱜ ᱚᱱᱠᱟ ᱢᱟᱪᱷᱟ ᱫᱚ ᱵᱟᱝᱞᱮ ᱪᱟᱥᱚᱜᱼᱟ᱾ ᱩᱱᱫᱚ ᱡᱟᱜᱮ ᱡᱟ ᱩᱰᱟᱹᱝ ᱠᱟᱹᱢᱤ ᱠᱟᱛᱮᱫ ᱜᱮ ᱱᱟᱦᱟᱜ ᱡᱚᱢ ᱫᱚ ᱞᱟᱜᱟᱣ ᱟᱞᱮᱭᱟ᱾
ᱦᱳᱭ, ᱛᱟᱦᱚᱞᱮ ᱜᱚᱝᱠᱮ ᱟᱯᱮ ᱡᱚᱠᱷᱚᱱ ᱯᱮ ᱮᱱᱛᱮ ᱯᱮ ᱨᱚᱦᱚᱭ ᱛᱟᱦᱮᱱᱟ ᱪᱟᱥ ᱛᱟᱦᱮᱱᱟᱯᱮ ᱛᱟᱦᱞᱮ ᱫᱚ ᱟᱯᱮ ᱫᱚ ᱢᱟᱛᱨᱚ ᱚᱲᱟᱜ ᱨᱮᱱ ᱦᱚᱲ ᱢᱚᱛᱚ ᱜᱮᱯᱮ ᱠᱟᱹᱢᱤ ᱛᱟᱦᱮᱱᱟ ᱥᱮ ᱢᱟᱱᱮ ᱫᱟᱹᱭ ᱠᱚ ᱥᱮ ᱟᱹᱞᱤ ᱠᱚ ᱥᱮ ᱫᱤᱫᱤ ᱛᱟᱠᱚ ᱠᱚ ᱦᱚᱪᱚ ᱠᱚ ᱛᱟᱦᱮᱱᱟ ᱞᱟᱹᱜᱤᱫ ᱛᱮ
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱢᱮᱱᱠᱷᱟᱱ ᱜᱚᱢᱠᱮ ᱟᱞᱮ ᱫᱚ ᱟᱫᱚ ᱱᱟᱦᱟᱜ ᱜᱚᱲᱚ ᱜᱚᱯᱚᱲᱚ ᱠᱟᱛᱮᱫ ᱜᱮ ᱱᱟᱦᱟᱜ ᱞᱮ ᱠᱟᱹᱢᱤᱭᱟ ᱢᱮᱱᱫᱚ ᱡᱟᱦᱟᱸᱭ ᱠᱚᱣᱟᱜ ᱦᱩᱰᱤᱧ ᱧᱚᱜ ᱪᱟᱥ ᱢᱮᱱᱟᱜ ᱟᱠᱟᱫ ᱛᱟᱠᱚᱣᱟ ᱩᱱᱠᱩ ᱠᱚᱫᱚ ᱜᱚᱲᱚ ᱜᱚᱯᱚ ᱜᱚᱲᱚ ᱫᱚ ᱵᱟᱝ ᱞᱟᱜᱚᱜᱼᱟ ᱟᱠᱚ ᱚᱲᱚᱜ ᱢᱚᱛᱟ ᱛᱮᱜᱮ ᱱᱟᱦᱟᱜ ᱠᱚ ᱠᱟᱹᱢᱤᱭᱟ ᱟᱨ ᱟᱞᱮ ᱠᱚᱫᱚ ᱱᱟᱦᱟᱜ ᱞᱟᱹᱴᱩ ᱧᱚᱜ ᱪᱟᱹᱥᱤ ᱫᱚ ᱮᱠᱪᱩᱭᱮᱞᱤ ᱩᱱᱠᱩ ᱠᱚᱫᱚ ᱱᱤᱦᱟᱹᱛᱤ ᱜᱚᱲᱚ ᱜᱚᱯᱚᱲᱚ ᱞᱟᱠ ᱛᱤ ᱠᱟᱱᱟ ᱥᱮ ᱜᱚᱲᱚ ᱜᱚᱯᱚᱦᱚᱲ ᱢᱤᱫᱴᱤᱡ ᱫᱚᱨᱠᱟᱨ ᱯᱟᱲᱟᱜ ᱜᱮᱭᱟ ᱟᱨ ᱜᱚᱲᱚ ᱜᱚᱯᱚᱲᱚ ᱵᱟᱝ ᱛᱟᱦᱮᱸ ᱞᱮᱱᱠᱷᱟᱱ ᱪᱟᱥᱵᱟᱥ ᱥᱚᱢᱚᱭ ᱛᱮ ᱱᱟᱛᱮ ᱫᱚ ᱱᱟᱦᱟᱜ ᱮᱠᱟᱞ ᱜᱮ ᱵᱟᱝ ᱨᱟᱠᱟᱵᱚᱜᱼᱟ ᱱᱚᱜᱼᱚᱭ ᱛᱚ ᱱᱮᱛᱟᱨᱟᱜ ᱡᱟᱦᱟᱸ ᱧᱮᱞᱚᱜ ᱠᱟᱱ ᱱᱟᱦᱟᱜ ᱡᱩᱜᱽ ᱨᱮ ᱫᱟᱜ ᱡᱟᱹᱲᱤ ᱫᱚ ᱱᱟᱦᱟᱜ ᱠᱷᱩᱵ ᱮᱠᱴᱟ ᱥᱮᱫᱟᱭ ᱞᱮᱠᱟ ᱫᱚ ᱵᱟᱭ ᱡᱟᱹᱲᱤᱭᱮᱫ ᱛᱮ ᱮᱸ ᱡᱟᱸᱦᱟ ᱩᱰᱟᱹᱝ ᱜᱮ ᱢᱤᱫ ᱥᱚᱢᱚᱭ ᱡᱟᱹᱲᱤ ᱜᱚᱫᱟᱭ ᱚᱱᱟ ᱡᱟᱹᱲᱤ ᱚᱠᱛᱚ ᱨᱮᱜᱮ ᱱᱟᱦᱟᱜ ᱟᱵᱚ ᱦᱚᱸ ᱠᱩᱨᱩᱢᱩᱴᱩ ᱥᱮ ᱢᱤᱫᱴᱤᱡ ᱜᱮ ᱪᱟᱸᱬ ᱠᱟᱛᱮᱫ ᱠᱟᱹᱢᱤ ᱦᱩᱭᱩᱜ ᱞᱟᱜᱟᱣ ᱵᱚᱱᱟ,
ᱦᱳᱭ ᱦᱳᱭ,
ᱦᱳᱭ ᱦᱟᱜ ᱱᱚᱜᱼᱚᱭ ᱞᱟᱹᱭ ᱠᱮᱜ-ᱟᱢ ᱡᱮ ᱟᱯᱮ ᱦᱚ ᱯᱮ ᱜᱚᱲᱚ ᱡᱚᱝᱚᱜ ᱛᱟᱦᱮᱱᱟ ᱵᱚᱞᱮ ᱱᱚᱜᱼᱚ ᱱᱚᱣᱟ ᱡᱤᱱᱤᱥ ᱛᱮ ᱢᱤᱫᱴᱮᱱ ᱟᱹᱰᱤ ᱱᱟᱯᱟᱭ ᱢᱮᱱᱟᱜᱼᱟ, ᱡᱮ ᱟ ᱪᱟᱥ ᱠᱟᱹᱢᱤ ᱨᱮᱦᱚᱸ ᱥᱮ ᱟᱨᱦᱚᱸ ᱢᱮᱢᱛᱮ ᱮᱱᱛᱮᱱ ᱮᱴᱟᱜ ᱠᱟᱹᱢᱤ ᱨᱮᱦᱚᱸ ᱡᱮᱭᱥᱮ ᱟᱵᱚ ᱦᱚᱲ ᱦᱚᱯᱚᱱ ᱫᱚ ᱱᱟᱦᱟᱜ ᱵᱚᱱ ᱵᱟᱲᱟᱭ ᱜᱮᱭᱟ ᱛᱚ ᱟᱵᱚ ᱫᱚ ᱟᱹᱛᱩ ᱫᱤᱥᱚᱢ ᱨᱮᱵᱚᱱ ᱛᱟᱦᱮᱱᱚᱜ ᱛᱟᱦᱮᱱᱟ ᱡᱟᱦᱟᱱᱟᱜ ᱠᱩ ᱟ ᱫᱚᱨᱚᱫ ᱡᱚᱨᱚᱛ ᱯᱟᱲᱟᱣ ᱵᱚᱱᱟ ᱫᱚᱨᱠᱟᱨ ᱯᱟᱲᱟᱣ ᱵᱚᱱᱟ ᱱᱟᱦᱟᱜ ᱛᱚ ᱟᱛᱩ ᱠᱚᱨᱮᱱ, ᱦᱚᱲ ᱡᱩᱫᱤ ᱢᱤᱞᱟᱹᱢᱟᱥᱟ ᱡᱩᱫᱤ ᱯᱚᱨᱤᱵᱟᱨ ᱞᱮᱠᱟ ᱵᱚᱱ ᱛᱟᱦᱮᱱᱚᱜᱼᱟ, ᱛᱟᱦᱚᱞᱮ ᱡᱟᱦᱟᱱᱟᱜ ᱠᱩᱛ ᱥᱩᱠ ᱫᱩᱠ ᱨᱮᱦᱚᱸ ᱚᱱᱠᱟ ᱜᱮᱵᱚᱱ ᱜᱚᱲᱚ ᱡᱚᱝ ᱫᱚ ᱛᱟᱦᱮᱱᱟ, ᱟᱨ ᱡᱮᱢᱚᱱ ᱱᱚᱝᱠᱟ ᱪᱟᱥ ᱠᱟᱹᱢᱤ ᱱᱟᱦᱟᱜ ᱡᱟᱦᱟᱸᱭ ᱠᱚ ᱡᱮᱭᱥᱮ ᱠᱤ ᱦᱚᱯᱚᱱ ᱦᱚᱯᱚᱱ ᱪᱟᱵᱟ ᱠᱮᱫ ᱟᱨ ᱪᱟᱵᱟ ᱠᱟᱛᱮᱫ ᱡᱟᱦᱟᱸᱭ ᱰᱷᱮᱨ ᱢᱟᱪᱷᱟ ᱢᱮᱱᱟᱜ ᱛᱟᱠᱚᱣᱟ ᱩᱱᱠᱩ ᱱᱟᱦᱟᱸᱜ ᱠᱚ ᱜᱚᱲᱚ ᱟᱠᱚ᱾ ᱜᱚᱲᱚ ᱟᱠᱚᱣᱟ ᱠᱚ ᱩᱱᱠᱩ ᱱᱟᱦᱟᱜ ᱟᱨ ᱮᱱᱛᱮᱱ ᱚᱱᱟ ᱜᱚᱲᱚ ᱵᱚᱫᱚᱞ ᱛᱮ ᱱᱟᱦᱟᱜ ᱡᱟᱦᱟᱱᱟᱜ ᱜᱮ ᱮᱱᱛᱮᱱ ᱚᱱᱟ ᱞᱩᱜᱽᱲᱤ ᱠᱚ ᱥᱮ ᱮᱱᱛᱮᱫ ᱪᱮᱫ ᱠᱚ ᱮᱱᱛᱮ ᱮᱱᱛᱮᱫ ᱠᱩᱥᱤ ᱢᱚᱱᱮ ᱟᱯᱱᱟᱨ ᱢᱚᱱᱮ ᱠᱩᱥᱤ ᱪᱮᱫ ᱞᱮᱠᱟ ᱮᱱᱛᱮ ᱢᱚᱱᱮ ᱠᱩᱥᱤᱛᱮ ᱮᱱᱛᱮ ᱩᱱᱠᱩ ᱦᱚᱸ ᱠᱚ ᱠᱷᱟᱡ ᱩᱱᱠᱩ ᱠᱟᱹᱢᱤ ᱜᱚᱲᱚ ᱵᱚᱫᱚᱞᱛᱮ ᱚᱱᱟ ᱵᱚᱫᱚᱞ ᱛᱮ, ᱛᱮ ᱡᱟᱦᱟᱱᱟᱜ ᱛᱷᱚᱲᱟ ᱢᱤᱫᱴᱮᱱ ᱥᱚᱢᱢᱟᱱ ᱠᱚ ᱮᱢᱟᱣ ᱦᱩᱭᱩᱜ ᱜᱮᱭᱟ ᱡᱚᱛᱚ ᱦᱚᱲ ᱜᱮ ᱚᱱᱟ ᱫᱚᱵᱚᱱ ᱮᱢᱟᱣᱟ ᱠᱚ ᱛᱟᱦᱮᱱ ᱜᱮᱭᱟ ᱾ ᱟᱵᱮᱱ ᱠᱚ ᱜᱚᱲᱚᱣᱟᱵᱤᱱᱟ ᱡᱩᱫᱤ ᱵᱟᱵᱮᱱ ᱦᱟᱛᱟᱣ ᱠᱷᱟᱡ ᱚᱱᱟ ᱦᱚᱸ ᱴᱷᱤᱠᱟᱹᱱ ᱜᱮᱭᱟ᱾ ᱛᱟᱭᱱᱚᱢ ᱫᱤᱱ ᱟᱵᱮᱱ ᱦᱚᱸᱭ ᱜᱚᱲᱚᱣᱟᱵᱮᱱᱟ ᱛᱟᱨᱯᱚᱨᱮᱨ ᱫᱤᱱ ᱵᱟᱭ ᱢᱮᱱ ᱫᱟᱲᱮᱭᱟᱜᱼᱟ ᱪᱮᱫ ᱦᱚᱸ ᱦᱳᱭ ᱥᱮ ᱟᱫᱚ ᱚᱱ-ᱱᱟ ᱢᱤᱫᱴᱮᱱ ᱱᱟᱛ ᱮᱱᱛᱮ ᱜᱚᱲᱚ ᱡᱤᱱᱤᱥ ᱴᱟᱜ ᱫᱚ ᱜᱚᱯᱚᱲᱚ ᱡᱤᱱᱤᱥᱴᱟᱜ ᱫᱚ ᱞᱟᱹᱠᱛᱤ ᱜᱮᱭᱟ ᱟᱨ ᱱᱚᱣᱟ ᱪᱚᱞᱛᱤ ᱛᱮᱜᱮ
ᱜᱚᱝᱠᱮ ᱢᱮᱱᱫᱚ
ᱞᱟᱦᱟ ᱥᱮᱫ ᱵᱚᱱ ᱥᱮᱱᱚᱜ ᱫᱟᱲᱮᱭᱟᱜᱼᱟ ᱟᱨ ᱵᱟᱝᱠᱷᱟᱱ ᱫᱚ ᱱᱟᱦᱟᱜ ᱟᱵᱚᱣᱟᱜ ᱡᱤᱭᱚᱱ ᱚᱱᱠᱟᱜ ᱜᱮ ᱩᱱᱠᱩ ᱜᱩᱞ ᱞᱮᱠᱟᱜᱮ ᱟᱹᱪᱩᱨ ᱪᱟᱞᱟᱜᱼᱟ ᱟᱫᱚ ᱜᱚᱲᱚ ᱫᱚ ᱵᱚᱦᱩᱛ ᱡᱟᱹᱨᱩᱨᱤ ᱜᱮᱭᱟ ᱾ ᱦᱳᱭ ᱥᱮ ᱚᱱᱟᱜᱮ ᱟᱹᱞᱤᱧ ᱫᱚᱞᱤᱧ ᱢᱮᱱᱟ᱾
ᱦᱮᱸ ᱦᱮᱸ ᱜᱚᱢᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱢᱮᱱᱫᱚ ᱜᱚᱲᱚ ᱜᱚᱯᱚᱲᱚ ᱫᱚ ᱱᱤᱦᱟᱹᱛᱤ ᱫᱚᱨᱠᱟᱨ ᱠᱟᱱᱟ ᱡᱩᱫᱤ ᱟᱵᱚ ᱥᱟᱱᱛᱟᱲ ᱢᱟᱹᱱᱢᱤ ᱟᱵᱚ ᱟᱵᱚᱜᱮ ᱡᱩᱫᱤ ᱢᱤᱫ ᱵᱟᱵᱚᱱ ᱛᱟᱦᱮᱱᱟ ᱚᱱᱠᱟᱱᱟᱜ ᱢᱤᱫᱴᱤᱱ ᱢᱤᱫᱴᱤᱱ ᱥᱮᱫᱟᱭ ᱦᱟᱯᱲᱟᱢ ᱠᱚ ᱛᱟᱦᱮᱸ ᱞᱮᱱᱛᱮ ᱟᱠᱚ ᱱᱟᱭᱛᱮ ᱱᱟᱯᱟᱭ ᱛᱮ ᱡᱤᱵᱚᱱ ᱡᱟᱯᱚᱱ ᱠᱚ ᱠᱚᱨᱟᱣ ᱞᱮᱫᱼᱟ ᱾ ᱚᱱᱠᱟᱜ ᱜᱮ ᱟᱵᱚ ᱱᱟᱦᱟᱜ ᱡᱩᱜᱽ ᱨᱮᱦᱚᱸ ᱢᱤᱫ ᱛᱮ ᱛᱟᱦᱮᱱ ᱞᱟᱜᱟᱣ ᱵᱚᱱᱟ ᱥᱮ ᱥᱟᱨᱟ ᱡᱤᱭᱚᱱ ᱢᱤᱫᱛᱮ ᱜᱚᱞᱯᱷᱚ ᱥᱮ ᱜᱚᱞᱯᱷᱚ ᱥᱟᱦᱟᱣ ᱦᱚᱸ ᱫᱚᱨᱠᱟᱨ ᱠᱟᱱᱟ ᱟᱨ ᱱᱮᱛᱟᱨ ᱡᱟᱹᱥᱛᱤ ᱧᱮᱞᱚᱜ ᱠᱟᱱᱟ ᱠᱟᱱᱟ ᱠᱟᱹᱭᱡᱟᱹ ᱠᱷᱟᱹᱯᱟᱹᱨᱤ ᱞᱮᱱᱠᱷᱟᱱ ᱵᱟᱵᱚ ᱨᱚᱲ ᱡᱚᱝᱚᱜᱼᱟ ᱚᱱᱠᱟ ᱫᱚ ᱵᱟᱝᱜᱮ ᱱᱤᱦᱟᱹᱛᱤ ᱦᱚᱭᱛᱳ ᱠᱟᱹᱭᱡᱟᱹ ᱠᱷᱟᱹᱯᱟᱹᱨᱤ ᱫᱚ ᱛᱟᱦᱮᱱ ᱜᱮᱭᱟ ᱟᱵᱚ ᱥᱟᱱᱛᱟᱲ ᱥᱚᱢᱟᱡᱽ ᱨᱮ᱾ ᱠᱟᱹᱭᱡᱟᱹ ᱠᱷᱟᱹᱯᱟᱹᱨᱤ ᱫᱤᱱ ᱫᱚᱥᱟᱨ ᱦᱤᱞᱳᱜ ᱚᱱᱟ ᱠᱟᱹᱭᱡᱟᱹ ᱠᱷᱟᱹᱯᱟᱹᱨᱤ ᱫᱚ ᱫᱮᱭᱟ ᱠᱟᱛᱮᱫ ᱢᱤᱫ ᱜᱟᱯᱟᱞ ᱥᱮᱯᱟᱞ ᱜᱚᱴᱟᱣ ᱦᱮᱸ ᱚᱱᱮ ᱚᱱᱠᱟ ᱵᱚᱱ ᱪᱮᱥᱴᱟ ᱞᱮᱠᱷᱟᱱ ᱟᱹᱰᱤᱜᱮ ᱱᱟᱯᱟᱭᱚᱜᱼᱟ᱾ ᱦᱮᱸ ᱜᱚᱝᱠᱮ ᱛᱟᱦᱚᱞᱮ ᱱᱚᱜᱼᱚᱭ ᱡᱮ ᱟᱞᱟᱝ ᱦᱩᱨᱩ ᱵᱟᱨᱮᱛᱮ ᱛᱮᱞᱟᱝ ᱨᱚᱲ ᱠᱮᱫᱟ ᱦᱩᱲᱩ ᱠᱚ ᱨᱚᱦᱚᱭ ᱵᱟᱲᱮᱛᱮ ᱜᱚᱢᱠᱮ ᱛᱟᱦᱚᱞᱮ ᱛᱚ ᱦᱩᱲᱩ ᱠᱚ ᱡᱩᱫᱤ ᱟᱵᱚ ᱱᱟᱹᱭᱛᱮ ᱱᱟ ᱱᱟᱯᱟᱭ ᱛᱮᱵᱚᱱ ᱦᱩᱭ ᱦᱚᱪᱚᱭ ᱜᱮᱭᱟ ᱛᱟᱦᱚᱞᱮ ᱚᱱᱠᱟ ᱢᱟᱪᱷᱟ ᱪᱮᱫ ᱠᱚ ᱟᱵᱚ ᱥᱟᱨ ᱪᱟᱯᱟᱱ ᱵᱚᱱ ᱮᱢᱟᱜ ᱞᱮᱠᱷᱟᱱ ᱥᱮ ᱚᱠᱟ ᱴᱟᱭᱤᱢ ᱚᱠᱟ ᱠᱚᱵᱚᱱ ᱮᱢᱟᱜ ᱞᱮᱠᱷᱟᱱ ᱟᱹᱰᱤ ᱱᱟᱹᱭᱛ ᱛᱮ ᱱᱟᱯᱟᱭ ᱛᱮ ᱦᱩᱭᱩᱜ ᱛᱟᱵᱚᱱᱟ ᱚᱱᱮ ᱚᱱᱟ ᱠᱚ ᱵᱟᱨᱮᱛᱮ ᱡᱩᱫᱤ ᱟᱵᱮᱱ ᱠᱤᱪᱷᱩ ᱵᱮᱱ ᱞᱟᱹᱭ ᱫᱟᱲᱮᱜ ᱠᱮᱭᱟ ᱟᱨ ᱟᱹᱰᱤ ᱨᱟᱹᱥᱠᱟᱹ ᱞᱤᱧ ᱵᱩᱡᱷᱟᱹᱣ ᱠᱮᱭᱟ᱾
ᱦᱳᱭ ᱟᱹᱰᱤ ᱱᱟᱯᱟᱭ ᱠᱟᱛᱷᱟ ᱵᱮᱱ ᱫᱚᱦᱚ ᱠᱮᱜᱼᱟ ᱱᱚᱣᱟ ᱫᱚ ᱟᱨ ᱪᱟᱥ ᱠᱟᱹᱢᱤ ᱫᱚ ᱱᱟᱜᱷ ᱟᱫᱚᱞᱤᱧ ᱢᱮᱱᱟ ᱠᱟᱨᱰ ᱦᱟᱯᱲᱟᱢ ᱠᱚ ᱡᱚᱠᱷᱚᱱ ᱠᱩ ᱰᱟᱝᱨᱟ ᱟᱹᱰᱤ ᱠᱟᱡᱟᱠ ᱦᱚᱦᱚ ᱠᱟᱜ ᱠᱚ ᱛᱟᱦᱮᱱ ᱩᱱ ᱥᱚᱢᱚᱭ ᱫᱚ ᱢᱩᱱᱥᱤᱠ ᱢᱩᱱᱤᱥ ᱠᱚᱠᱚ ᱫᱚᱦᱚᱭᱮᱫ ᱠᱚ ᱛᱟᱸᱦᱮᱱ ᱛᱮ ᱜᱟᱹᱭ ᱰᱟᱝᱨᱟ ᱠᱚ ᱛᱟᱦᱮᱸ ᱠᱟᱱᱟ᱾ ᱟᱨ ᱜᱩᱨᱤᱡ ᱠᱚ ᱱᱟᱦᱟᱜ ᱢᱤᱫᱴᱮᱱ ᱜᱩᱨᱤᱡ ᱵᱟᱸᱫᱮ ᱨᱮᱠᱚ ᱜᱤᱰᱤᱭᱮᱫ ᱦᱮᱸᱥᱮ ᱟᱫᱚ ᱚᱱᱟ ᱜᱩᱨᱤᱡ ᱛᱮ ᱟᱫᱚ ᱜᱩᱨᱤᱡ ᱠᱚ ᱚᱱᱟ ᱠᱚ ᱜᱤ ᱰᱤᱭᱮᱫ ᱠᱟᱱ ᱛᱟᱦᱮᱱᱟ ᱟᱫᱚ ᱵᱟᱹᱭ ᱵᱟᱹᱭᱛᱮ ᱡᱚᱠᱷᱚᱱ ᱪᱟᱥ ᱠᱟᱹᱢᱤ ᱫᱤᱱ ᱛᱤᱭᱟᱹᱜᱚᱜᱼᱟ ᱟᱫᱚ ᱩᱱ ᱥᱚᱢᱚᱭ ᱫᱚ ᱱᱟᱸᱜᱷ ᱚᱱᱟ ᱚᱠᱛᱮ ᱫᱚ ᱚᱱᱟ ᱵᱟᱫ ᱨᱮᱚ ᱦᱟᱸᱜ ᱪᱮᱫ ᱠᱚ ᱪᱤᱠᱟᱹᱭᱟ? ᱚᱲᱟᱜ ᱨᱮᱱ ᱛᱤᱱᱟᱹᱜ ᱵᱟᱹᱦᱩ ᱠᱚ ᱥᱮ ᱫᱤᱫᱤ ᱠᱚ ᱥᱮ ᱵᱤᱴᱤ ᱠᱚ ᱢᱟᱹᱭ ᱠᱚ ᱡᱟᱦᱟᱸ ᱛᱤᱱᱟᱹᱜ ᱢᱮᱱᱟᱜ ᱠᱚ ᱥᱮ ᱫᱟᱫᱟ ᱛᱟᱠᱚ ᱠᱚ ᱩᱱᱠᱩ ᱢᱤᱞᱟᱹᱣ ᱠᱟᱛᱮᱫ ᱱᱟᱦᱟᱜ ᱚᱱᱟ ᱠᱷᱮᱛ ᱛᱮ ᱚᱱᱟ ᱜᱩᱨᱤᱡ ᱠᱟᱱ ᱛᱟᱹᱦᱮᱱᱟ ᱟᱫᱚ ᱪᱮᱫ ᱪᱤᱠᱟᱹᱜ ᱠᱟᱱ ᱛᱟᱸᱦᱮᱱᱟ ᱚᱱᱟ ᱜᱩᱨᱤᱡ ᱛᱮ ᱚᱱᱟ ᱠᱷᱮᱛ ᱫᱚ ᱱᱟᱦᱟᱜ ᱚᱱᱟ ᱚᱱᱟᱜᱮ ᱢᱤᱫᱴᱮᱱ ᱯᱨᱟᱠᱨᱤᱛᱤᱠ ᱵᱟᱞᱟ ᱥᱚᱵᱽᱥᱮ ᱢᱚᱸᱡᱽ ᱱᱮᱪᱟᱨᱮᱞ ᱥᱟᱦᱟᱨ ᱞᱮᱠᱟᱱ ᱡᱤᱱᱤᱥ ᱫᱚᱢ ᱢᱮᱱ ᱫᱟᱲᱮᱭᱟᱜᱼᱟ᱾ ᱥᱩᱫᱽᱫᱷᱚ ᱵᱟᱞᱟ ᱟᱫᱚ ᱚᱱᱟ ᱛᱟᱸᱦᱮᱱ ᱠᱟᱱ ᱛᱟᱸᱦᱮᱱᱟ ᱢᱮᱱᱠᱷᱟᱱ ᱱᱮᱛᱟᱨ ᱫᱚ ᱵᱟᱹᱭ ᱵᱟᱹᱭ ᱛᱮ ᱜᱟᱹᱭ ᱰᱟᱝᱨᱟ ᱠᱚ ᱫᱚᱦᱚ ᱠᱚᱦᱚᱸ ᱵᱚᱱ ᱠᱚᱢ ᱠᱮᱜᱼᱟ ᱟᱨ ᱱᱮᱛᱟᱨ ᱫᱚ ᱡᱟᱹᱥᱛᱤ ᱫᱚ ᱦᱟᱸᱟᱜ ᱴᱮᱠᱴᱚᱨ ᱠᱚᱛᱮ ᱱᱟᱦᱟᱜ ᱢᱮᱥᱤᱱ ᱠᱚᱛᱮ ᱵᱚᱱ ᱥᱤ ᱮᱱᱛᱮᱫ ᱜᱟᱹᱭ ᱰᱟᱝᱨᱟ ᱠᱚ ᱵᱟᱵᱚᱱ ᱫᱚᱦᱚᱭᱮᱫ ᱠᱚᱣᱟ ᱟᱫᱚ ᱚᱱᱟ ᱤᱭᱟᱹᱛᱮ ᱱᱮᱛᱟᱨ ᱫᱚ ᱥᱟᱦᱟᱨ ᱠᱚᱵᱚᱱ ᱞᱟᱜᱟᱣ ᱦᱳᱭ ᱥᱮ᱾ ᱟᱫᱚ ᱵᱤᱱᱟ ᱛᱮᱢᱟ ᱱᱟᱦᱟᱜ ᱵᱟᱝ ᱵᱟᱛᱨᱟᱜ ᱠᱟᱱ ᱛᱟᱵᱚᱱ ᱚᱱᱟ ᱠᱷᱮᱛ ᱨᱮᱱᱟᱜ ᱦᱩᱲᱩ ᱠᱚᱦᱚᱸ ᱢᱚᱡᱽ ᱛᱮ ᱵᱟᱭ ᱦᱩᱭ ᱦᱚᱪᱚᱣᱟᱜᱼᱟ ᱱᱟᱜᱷ ᱪᱮᱫᱟᱜ ᱡᱮ ᱦᱟᱸᱥᱟ ᱨᱮ ᱚᱱᱠᱟ ᱯᱟᱣᱟᱨ ᱜᱮ ᱵᱟᱹᱱᱩᱜᱼᱟ ᱦᱟᱸᱜ ᱱᱤᱛᱚᱜ ᱢᱟᱱᱮ ᱦᱟᱸᱜ ᱦᱳᱭ ᱥᱮ ᱚᱱᱟ ᱜᱩᱨᱤᱡ ᱠᱚ ᱱᱟᱜᱷ ᱚᱱᱠᱟ ᱥᱮᱫᱟᱭ ᱞᱮᱠᱟᱭ ᱧᱟᱢᱮᱫ ᱠᱟᱱ ᱛᱟᱸᱦᱮ ᱚᱱᱟ ᱵᱟᱭ ᱧᱟᱢᱮᱫ ᱠᱟᱱᱟ ᱱᱤᱛᱚᱜ ᱫᱚ᱾ ᱥᱮ ᱱᱮᱛᱟᱨ ᱫᱚ ᱟᱫᱚ ᱱᱚᱣᱟ ᱜᱮᱞᱤᱧ ᱢᱮᱱ ᱪᱚᱭᱟ ᱵᱚᱞᱮ ᱱᱮᱛᱟᱨ ᱫᱚ ᱱᱟᱦᱟᱜ ᱚᱱᱟ ᱥᱟᱦᱟᱨ ᱜᱮ ᱱᱟᱦᱟᱜ ᱚᱱᱟ ᱫᱚ ᱤᱢᱯᱚᱴᱮᱱᱴ ᱫᱚ ᱠᱟᱱᱟ ᱡᱟᱦᱟᱸ ᱥᱚᱢᱚᱭ ᱚᱱᱟ ᱨᱚᱦᱚᱭ ᱞᱟᱦᱟᱨᱮ ᱨᱚᱦᱚᱭ ᱠᱮᱫᱟᱵᱚᱱ ᱚᱱᱟ ᱛᱟᱭᱱᱚᱢ ᱚᱱᱟ ᱥᱟᱦᱟᱨ ᱠᱚ ᱞᱟᱜᱟᱣᱟᱜ ᱦᱩᱭᱩᱜᱼᱟ ᱚᱱᱟ ᱳᱨᱤᱭᱟᱹ ᱵᱤᱭᱟᱹᱯᱤ ᱢᱤᱞᱟᱹᱣ ᱛᱮ ᱱᱟᱦᱟᱜ ᱚᱱᱟ ᱮᱨ ᱦᱩᱭᱩᱜᱼᱟ ᱤᱱᱟᱹ ᱛᱟᱭᱱᱚᱢ ᱚᱱᱟ ᱞᱟᱹᱴᱩ ᱧᱚᱜᱚᱜᱼᱟ ᱤᱱᱟᱹ ᱛᱟᱭᱱᱚᱢ ᱦᱟᱸᱜ ᱚᱱᱠᱟ ᱚᱱᱠᱟ ᱠᱟᱛᱮ ᱜᱮ᱾ ᱯᱟᱹᱞᱤ ᱯᱟᱹᱞᱤ ᱠᱟᱛᱮᱜ ᱜᱮ ᱚᱱᱠᱟ ᱞᱟᱜᱟᱣ ᱤᱫᱤ ᱦᱩᱭᱩᱜᱼᱟ ᱦᱳᱭ ᱜᱚᱝᱠᱮ ᱚᱱᱠᱟᱜ ᱜᱮ ᱱᱚᱛᱮ ᱦᱚᱸ ᱟᱞᱮ ᱦᱚᱸᱞᱮ ᱞᱟᱜᱟᱣ ᱛᱟᱦᱮᱱᱟ᱾
ᱦᱮᱸ ᱜᱚᱝᱠᱮ ᱟᱨ ᱱᱚᱜᱼᱚᱭ ᱡᱮ ᱱᱮᱛᱟᱨ ᱧᱮᱞᱚᱜ ᱠᱟᱱᱟ ᱟᱵᱚ ᱥᱟᱨ ᱪᱟᱯᱟᱱ ᱛᱮᱵᱚᱱ ᱪᱟᱥᱮᱫ ᱜᱮᱭᱟ ᱢᱮᱱᱫᱚ ᱟᱹᱰᱤ ᱟᱭᱢᱟ ᱟᱭᱢᱟ ᱠᱮᱢᱤᱠᱮᱞ ᱠᱚᱵᱚᱱ ᱮᱢᱟᱣᱟᱜ ᱠᱟᱱ ᱜᱮᱭᱟ ᱦᱩᱲᱩ ᱨᱮ᱾ ᱢᱮᱱᱠᱷᱟᱱ ᱱᱚᱜ ᱱᱚᱣᱟ ᱠᱚᱫᱚ ᱥᱮᱫᱟᱭ ᱦᱟᱯ ᱦᱟᱯᱲᱟᱢ ᱠᱚᱫᱚ ᱵᱟᱝᱠᱚ ᱮᱢ ᱫᱟᱲᱮᱭᱟᱜ ᱠᱟᱱ ᱛᱟᱸᱦᱮᱱ ᱛᱮ ᱟᱵᱮᱱ ᱡᱟᱦᱟᱸ ᱠᱟᱛᱷᱟ ᱵᱮᱱ ᱞᱟᱹᱭ ᱠᱮᱫᱟ ᱡᱮ ᱵᱟᱝ ᱡᱟᱦᱟᱸ ᱛᱤᱱᱟᱹᱜ ᱠᱟᱰᱟ ᱰᱟᱝᱨᱤᱭᱟᱜ ᱜᱩᱨᱤᱡ ᱢᱮᱱᱫᱚ ᱚᱱᱟ ᱡᱚᱭᱵᱚ ᱥᱟᱨ ᱢᱮᱱᱛᱮᱵᱚᱱ ᱵᱟᱲᱟᱭᱟ ᱚᱱᱟ ᱥᱟᱨ ᱚᱱᱟ ᱥᱟᱨ ᱮᱢ ᱠᱟᱛᱮ ᱟᱛᱮᱫ ᱜᱮ ᱡᱟᱦᱟᱸ ᱩᱰᱟᱹᱝᱜ ᱜᱮ ᱦᱩᱲᱩ ᱦᱩᱭᱩᱜ ᱠᱟᱱ ᱛᱟᱠᱚ ᱛᱟᱦᱮᱱ ᱚᱱᱟ ᱩᱰᱟᱹᱝ ᱦᱩᱲᱩ ᱡᱚᱢ ᱠᱟᱛᱮᱫ ᱜᱮ ᱟᱠᱚᱣᱟᱜ ᱡᱤᱵᱚᱱ ᱡᱟᱯᱚᱱ ᱠᱚ ᱠᱷᱟᱸᱰᱟᱣᱮᱫ ᱛᱟᱸᱦᱮᱱᱟ᱾ ᱦᱮᱸ ᱟᱨ ᱢᱮᱱᱠᱷᱟᱱ ᱱᱮᱛᱟᱨ ᱡᱮ ᱱᱚᱜᱼᱚᱭ ᱟᱹᱰᱤ ᱟᱭᱢᱟ ᱟᱭᱢᱟ ᱠᱮᱢᱤᱠᱮᱞ ᱡᱟᱛᱤᱭᱚ ᱚᱜᱼᱚ ᱾ ᱥᱟᱨ ᱠᱚᱵᱚᱱ ᱮᱢᱟᱦᱟᱜ ᱠᱟᱱᱟ ᱚᱱᱟ ᱠᱚᱫᱚ ᱱᱤᱦᱟᱹᱛᱤ ᱟᱵᱚᱣᱟᱜ ᱦᱚᱲᱢᱚ ᱯᱚᱠ ᱠᱮ ᱦᱚᱸ ᱟᱹᱰᱤ, ᱠᱷᱟᱨᱟᱯ ᱜᱮᱭᱟ ᱢᱮᱱᱠᱷᱟᱱ ᱟᱵᱚᱣᱟᱜ ᱢᱮᱱᱫᱚ ᱟᱵᱚᱣᱟᱜ ᱠᱷᱮᱛ ᱵᱟᱹᱫᱽ ᱠᱚᱦᱚᱸ ᱦᱮᱣᱟ ᱩᱛᱟᱹᱨ ᱟᱠᱟᱱᱟ ᱢᱮᱱᱫᱚ ᱢᱤᱫᱴᱤᱡ ᱢᱤᱫ ᱦᱚᱲ, ᱟᱦ ᱢᱚᱱᱮ ᱠᱟᱜ ᱵᱮᱱ ᱢᱤᱜ ᱦᱚᱲ ᱯᱟᱹᱣᱨᱟᱹ ᱧᱩ ᱥᱮᱬᱟ ᱦᱟᱠᱟᱫᱟᱭ ᱟᱨ ᱩᱱᱤ ᱡᱩᱫᱤ ᱢᱤᱜ ᱫᱤᱱ ᱵᱟᱭ ᱧᱩᱭᱟ, ᱚᱱᱟ ᱠᱷᱟᱱ ᱱᱤᱦᱟᱹᱛᱤ ᱵᱮᱹᱥ ᱵᱟᱭ ᱵᱩᱡᱟ᱾ ᱛᱮ ᱜᱮ ᱟᱵᱚ ᱱᱚᱣᱟ ᱦᱩᱲᱩ ᱨᱚᱦᱚᱭ ᱦᱚᱸ ᱚᱱ ᱚᱱᱠᱟ ᱵᱚᱱ ᱦᱮᱣᱟ ᱴᱷᱤᱠ ᱠᱟᱫᱟ ᱢᱮᱱᱠᱷᱟᱱ ᱩᱱᱤ ᱡᱩᱫᱤ ᱥᱟᱨ ᱪᱟᱯᱟᱱ ᱥᱮ ᱚᱱᱠᱟᱱᱟᱜ ᱠᱮᱢᱤᱠᱮᱞ ᱡᱩᱫᱤ ᱵᱟᱵᱚᱱ ᱮᱢᱟᱭᱟ ᱚᱱᱠᱟ ᱦᱩᱲᱩ ᱫᱟᱨᱮ ᱨᱮ ᱚᱱᱠᱟᱱᱟᱜ ᱜᱚᱲᱚ ᱥᱚᱯᱚᱦᱚᱫ ᱵᱟᱭ ᱧᱟᱢᱟ᱾ ᱦᱩᱸ, ᱢᱮᱱᱫᱚ ᱵᱟᱭ ᱦᱟᱨᱟᱫᱼᱟ ᱪᱮᱛᱟᱱ ᱥᱮᱱ ᱥᱮ ᱩᱱᱤᱭᱟᱜ ᱯᱷᱚᱥᱚᱞ ᱱᱟᱹᱭᱛᱮ ᱱᱟᱯᱟᱭ ᱛᱮ ᱵᱟᱝ ᱦᱩᱭᱩᱜ ᱛᱟᱭᱟ, ᱦᱮᱸ ᱟᱨ ᱚᱱᱠᱟᱜᱮ ᱮᱜ ᱟᱵᱚ ᱡᱩᱫᱤ ᱦᱩᱲᱩ ᱵᱤᱞᱤᱜ ᱚᱠᱛᱮ ᱟᱹᱰᱤ ᱟᱹᱰᱤ ᱟᱭᱢᱟ ᱟᱭᱢᱟ ᱦᱮᱸ᱾
ᱦᱩᱸ, ᱮᱱᱮᱜ ᱟᱵᱩ ᱪᱟᱥᱮᱜ
ᱦᱮᱸ᱾ ᱜᱚᱝᱠᱮ ᱠᱟᱹᱴᱤᱜ ᱴᱟᱣᱟᱨ ᱛᱟᱵᱮᱱ ᱯᱨᱚᱵᱞᱮᱢᱮᱜᱼᱟ ᱾
ᱡᱚᱠᱷᱚᱱ ᱫᱟᱞᱤᱧ ᱡᱚᱠᱷᱚᱱ ᱱᱚᱣᱟ ᱟᱵᱩᱛᱮ ᱱᱚᱣᱟ ᱥᱟᱦᱟᱨ ᱵᱟᱞᱟ ᱵᱮᱱᱟᱣ ᱠᱟᱛᱮᱜ ᱱᱚᱣᱟ ᱵᱚᱱ ᱤᱥᱤ ᱤᱭᱟᱹ ᱢᱟᱱᱮ ᱵᱚᱱ ᱡᱚᱢᱮᱜ ᱠᱟᱱᱟ ᱟᱫᱚ ᱱᱷᱟᱜ ᱵᱟᱹᱭ ᱵᱟᱹᱭ ᱛᱮ ᱱᱷᱟᱜ ᱟᱵᱚᱣᱟᱜ ᱦᱚᱲᱢᱚ ᱨᱮᱫᱚ ᱦᱟᱸᱜ ᱱᱚᱣᱟ ᱡᱤᱱᱤᱥ ᱴᱟᱜ ᱫᱚ ᱟᱫᱚ ᱪᱤᱜ ᱞᱮᱠᱟ ᱠᱟᱛᱮᱜ ᱡᱟᱦᱟᱸ ᱫᱟᱲᱮ ᱵᱚᱱ ᱧᱟᱢᱮᱜ ᱠᱟᱱ ᱛᱟᱦᱮᱱᱟ ᱱᱮᱪᱨᱟᱞ ᱯᱟᱣᱟᱨ ᱡᱟᱦᱟᱸ ᱛᱟᱦᱮᱸᱱᱟ ᱥᱮᱫᱟᱭ ᱦᱚᱲᱟᱜ ᱤᱢᱤᱱᱤᱴᱤ ᱥᱤᱥᱴᱮᱢ ᱟᱨ ᱟᱵᱚᱣᱟᱜ ᱱᱤᱛᱚᱜ ᱡᱟᱦᱟᱸ ᱢᱮᱱᱟᱜ ᱵᱚᱱ ᱚᱱᱟ ᱫᱚ ᱡᱮ ᱩᱱᱠᱩ ᱫᱚ ᱥᱮᱫᱟᱭ ᱫᱚ ᱦᱟᱸᱜ ᱯᱩᱨᱟᱹᱯᱩᱨᱤ ᱮᱠᱫᱚᱢ ᱚᱨᱜᱮᱱᱤᱠ ᱛᱟᱹᱨᱤᱠᱟ ᱛᱮ ᱡᱟᱦᱟᱸᱱᱟᱜ ᱮᱠᱫᱚᱢ ᱠᱚ ᱡᱚᱢᱮᱜ ᱠᱟᱱ ᱛᱟᱦᱮᱸᱱᱟ ᱯᱩᱨᱟᱹ ᱱᱮᱪᱨᱮᱞ ᱛᱟᱦᱮᱸᱱᱟ ᱠᱟᱱᱟ ᱟᱨ ᱱᱮᱛᱟᱨ ᱫᱚ ᱦᱟᱸᱜ ᱯᱩᱨᱟᱹ ᱢᱤᱞᱟᱣᱴᱤ ᱵᱟᱞᱟ ᱥᱮ ᱡᱟᱦᱟᱸᱱᱟᱜ ᱵᱮᱱ ᱢᱮᱱ ᱫᱟᱲᱮᱭᱟᱜᱼᱟ ᱥᱟᱱᱟᱢ ᱡᱤᱱᱤᱥ ᱨᱮᱜᱮ ᱠᱟᱛᱷᱟ ᱫᱚ ᱱᱚᱝᱠᱟ ᱦᱩᱭᱩᱜ ᱠᱟᱱᱟ ᱡᱮ ᱟᱵᱚ ᱚᱱᱟ ᱵᱟᱧᱪᱟᱜ ᱞᱟᱹᱜᱤᱫ ᱛᱮ ᱟᱵᱚ ᱥᱟᱱᱟᱢ ᱠᱷᱚᱱ ᱢᱟᱲᱟᱝ ᱨᱮ ᱮᱱᱛᱮᱜ ᱵᱚᱱ ᱡᱚᱢᱮᱜ ᱠᱟᱱ ᱱᱤᱛᱚᱜ ᱫᱚ ᱟᱹᱰᱤᱜᱟᱱ ᱛᱮ ᱠᱚᱥᱴᱚ ᱠᱟᱛᱮᱜ ᱪᱤᱠᱟᱹᱭᱟ ᱢᱮᱱᱛᱮᱜ ᱱᱤᱛᱚᱜ ᱫᱷᱟᱹᱨᱛᱤ ᱦᱟᱥᱟ ᱜᱮ ᱱᱤᱛᱚᱜ ᱫᱚ ᱠᱚᱢ ᱵᱟᱝ ᱦᱩᱭᱩᱜᱼᱟ ᱥᱟᱦᱟᱨ ᱵᱟᱝᱠᱷᱟᱱ ᱫᱚ ᱾ ᱟᱫᱚ ᱱᱤᱛ ᱦᱚᱸ ᱚᱱᱠᱟᱱᱟᱜ ᱟᱭᱢᱟ ᱛᱟᱹᱨᱤᱠᱟ ᱢᱮᱱᱟᱜᱼᱟ ᱠᱟᱨᱚᱱ ᱛᱮ ᱟᱵᱚ ᱡᱚᱢ ᱫᱟᱲᱤᱭᱟᱜᱼᱟ ᱵᱚᱱ ᱱᱟᱯᱟᱭ ᱛᱮ ᱾ ᱡᱮᱢᱚᱱ ᱟᱵᱚ ᱡᱟᱦᱟᱸᱱᱟᱜ ᱡᱤᱱᱤᱥ ᱵᱚᱱ ᱩᱛᱩᱭᱮᱜ ᱠᱟᱱᱟ ᱵᱚᱱ ᱠᱟᱱᱟ ᱟᱹᱰᱤ ᱜᱟᱱ ᱦᱚᱲ ᱰᱟᱭᱨᱮᱠᱴ ᱥᱮᱫᱟᱭ ᱦᱚᱲ ᱫᱚ ᱚᱱᱠᱟ ᱦᱮᱰᱮᱜ ᱠᱟᱛᱮᱜ ᱠᱚ ᱡᱚᱢᱮᱜ ᱠᱟᱱ ᱛᱟᱦᱮᱸᱱᱟ ᱡᱟᱦᱟᱸᱱ ᱡᱤᱱᱤᱥ ᱪᱮᱜ ᱪᱮᱫᱟᱜ ᱡᱮ ᱩᱱ ᱥᱚᱢᱚᱭ ᱫᱚ ᱥᱩᱱᱩᱢ ᱵᱩᱞᱩᱝ ᱠᱚᱨᱮᱱᱟᱜ ᱛᱷᱚᱲᱟ ᱠᱚᱥ ᱛᱟᱦᱮᱸ ᱠᱟᱱᱟ ᱦᱳᱭᱥᱮ ᱟᱫᱚ ᱚᱱᱮ ᱚᱱᱠᱟ ᱜᱮ ᱱᱮᱪᱨᱮᱞ ᱛᱟᱹᱨᱤᱠᱟ ᱛᱮ ᱵᱮᱱᱟᱣ ᱠᱟᱛᱮᱜ ᱡᱚᱢ ᱞᱮᱠᱷᱟᱡ ᱱᱷᱟᱜ ᱟᱵᱚ ᱦᱚᱲᱢᱚ ᱨᱮᱦᱚᱸ ᱢᱚᱸᱡᱽ ᱛᱟᱦᱮᱸᱱᱟ ᱟᱨ ᱥᱟᱱᱟᱢ ᱠᱤᱪᱷᱩ ᱜᱮ ᱢᱚᱸᱡᱽ ᱛᱟᱦᱮᱸᱱᱟ ᱦᱳᱭᱥᱮ᱾ ᱟᱵᱮᱱ ᱪᱮᱜ ᱵᱮᱱ ᱢᱮᱱ?
ᱦᱮᱸ ᱜᱚᱢᱠᱮ ᱟᱹᱰᱤ ᱦᱮᱸ ᱜᱚᱢᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ ᱛᱚᱵᱮ ᱱᱟᱦᱟᱜ ᱡᱩᱜᱽ ᱨᱮᱱᱟᱜ ᱡᱚᱢ ᱧᱩ ᱵᱟᱨᱮ ᱛᱮᱞᱟᱝ ᱨᱚᱯᱚᱲ ᱞᱮᱱᱠᱷᱟᱱ, ᱢᱮᱱᱫᱚ ᱥᱮᱫᱟᱭ ᱦᱟᱯᱲᱟᱢ ᱠᱚ ᱞᱮᱠᱟ ᱫᱚ ᱱᱷᱟᱜ ᱵᱟᱵᱚᱱ ᱡᱚᱢ ᱫᱟᱲᱮᱭᱟᱜ ᱜᱮᱭᱟ, ᱠᱟᱨᱚᱱ ᱟᱫᱚᱛ ᱦᱩᱭᱟᱠᱟᱱᱟ ᱱᱮᱛ ᱛᱟᱨ ᱫᱚ ᱥᱤᱵᱤᱞ ᱥᱚᱲᱚᱢ ᱵᱟᱵᱚᱱ ᱡᱚᱢ ᱞᱮᱠᱷᱟᱱ ᱦᱟᱡᱚᱢ ᱥᱮ ᱚᱱᱠᱟᱱᱟᱜ ᱢᱤᱫᱴᱤᱡ ᱵᱟᱝ ᱦᱩᱭᱩᱜ ᱛᱟᱵᱚᱱᱟ ᱪᱮᱨᱦᱟ᱾ ᱢᱮᱱᱠᱷᱟᱱ ᱥᱮᱫᱟᱭ ᱦᱟᱯᱲᱟᱢ ᱠᱚ ᱡᱟᱦᱟᱸ ᱠᱚ ᱡᱚᱢ ᱧᱩᱭᱮᱜ ᱛᱟᱦᱮᱸᱱᱟ ᱚᱱᱟ ᱠᱚ ᱱᱤᱦᱟᱹᱛᱤ ᱡᱚᱢᱼᱧᱩ ᱞᱮᱠᱷᱟᱱ ᱟᱵᱚᱣᱟᱜ ᱟᱸ ᱦᱚᱲᱢᱚ ᱡᱤᱣᱤ ᱱᱟᱹᱭᱛᱮ ᱱᱟᱯᱟᱭ ᱛᱮ ᱛᱟᱦᱮᱸ ᱠᱚᱜᱼᱟ ᱥᱮ ᱩᱱᱠᱩ ᱡᱟᱦᱟᱸ ᱛᱤᱱᱟᱹᱜ ᱫᱤᱱ ᱱᱟᱹᱭᱛᱮ ᱱᱟᱯᱟᱭ ᱛᱮ ᱡᱤᱭᱚᱱ ᱠᱚ ᱠᱷᱟᱸᱰᱟᱣ ᱞᱮᱫ ᱫᱚ ᱚᱱᱮ ᱚᱱᱠᱟ ᱟᱵᱚ ᱦᱚᱸ ᱡᱤᱭᱚᱱ ᱵᱚᱱ ᱠᱷᱟᱸᱰᱟᱣ ᱫᱟ ᱱᱮᱛᱟᱨᱟᱜ ᱡᱤᱭᱚᱱ ᱡᱟᱦᱟᱸ ᱧᱮᱞᱚᱜ ᱠᱟᱱ ᱫᱚ ᱡᱟᱹᱥᱛᱤ ᱜᱮ ᱟᱵᱚ ᱥᱟᱴ ᱛᱳᱨ ᱵᱚᱥᱚᱨ ᱜᱮ ᱦᱟᱸᱜ ᱟᱵᱚᱣᱟᱜ ᱡᱤᱭᱚᱱ ᱵᱚᱱ ᱠᱷᱟᱸᱰᱟᱣᱮᱜᱼᱟ ᱟᱨ ᱩᱱᱠᱩ ᱠᱚᱫᱚ ᱦᱟᱸᱜ
ᱢᱮᱱ ᱟᱹᱞᱤᱧ ᱵᱚᱞᱮ ᱡᱟᱹᱥᱛᱤ ᱠᱷᱚᱱ ᱡᱟᱹᱥᱛᱤ ᱵᱚᱞᱮ ᱟᱵᱚ ᱡᱟᱦᱟᱸ ᱵᱚᱱ ᱡᱚᱢᱮ ᱠᱟᱱ ᱚᱱᱟ ᱵᱟᱨᱦᱮ ᱨᱮ ᱵᱟᱵᱩᱱ ᱡᱚᱢᱟ᱾